ᱟᱸᱡᱚᱢ
ᱟᱸᱡᱚᱢᱚᱜ ᱠᱟᱱᱟ ᱾
ᱦᱳᱭ ᱾
ᱟᱪᱪᱷᱟ ᱾
ᱟᱪᱪᱷᱟ, ᱟᱨ ᱱᱟᱯᱟᱭ ᱵᱟᱲᱟ ᱜᱮᱛᱚ?
ᱦᱳᱭ ᱱᱟᱯᱟᱭ ᱵᱟᱲᱟ ᱜᱮ ᱾
ᱚ ᱤᱧ ᱦᱚᱸ ᱱᱟᱯᱟᱭ ᱫᱚ ᱱᱟᱯᱟᱭ ᱜᱮ ᱾
ᱥᱮᱛᱟᱜ ᱡᱚᱦᱟᱨ ᱾
ᱦᱮᱸ ᱥᱮᱛᱟᱜ ᱡᱚᱦᱟᱨ ᱾ ᱛᱚᱵᱮ ᱦᱩᱲᱩ ᱠᱚ ᱪᱟᱥ ᱵᱟᱲᱟ ᱦᱩᱭ ᱮᱱᱟ ᱥᱮ ᱟᱹᱣᱨᱤ-ᱭᱟ?
ᱪᱟᱥ ᱵᱟᱲᱟ ᱦᱩᱭᱩᱜ ᱠᱟᱱᱟ ᱱᱚᱜ-ᱚᱭ ᱦᱚᱞᱟ ᱢᱟᱦᱟᱫᱮᱨ ᱠᱷᱚᱱ ᱜᱮ ᱫᱷᱩᱨᱟᱹᱣ ᱦᱩᱭ ᱟᱠᱟᱱᱟ ᱟᱹᱣᱨᱤ ᱯᱩᱨᱟᱹᱣ ᱟᱹᱣᱨᱤ ᱜᱟᱱᱚᱜ -ᱟ ᱜᱟᱱᱚᱜᱼᱟ ᱾ ᱟᱯᱮ?
ᱦᱩᱸ ᱦᱩᱸ ᱱᱚᱛᱮ ᱥᱮᱫ ᱫᱚ ᱟᱞᱮ ᱥᱮᱫ ᱫᱚ ᱪᱟᱥ ᱵᱟᱲᱟ ᱫᱚ ᱧᱮᱞ ᱞᱮᱠᱷᱟᱡ ᱫᱚᱢ ᱪᱟᱥ ᱵᱟᱲᱟ ᱫᱚ ᱦᱩᱭ ᱫᱚ ᱦᱩᱭ ᱮᱱᱟ ᱪᱟᱵᱟ ᱵᱟᱲᱟᱭᱮᱱᱟ ᱱᱤᱛᱚᱜ ᱫᱚ ᱟᱫᱚ
ᱚ ᱨᱚᱲ ᱠᱚ ᱵᱷᱟᱜᱤ ᱴᱷᱤᱠ ᱵᱟᱝ ᱟᱸᱡᱚᱢᱚᱜ ᱠᱟᱱ ᱛᱟᱞᱟᱝ ᱫᱚ ᱠᱟᱹᱴᱤ ᱠᱟᱹᱴᱤ ᱧᱚᱜ ᱜᱮ ᱟᱸᱡᱚᱢᱚᱜ ᱠᱟᱱᱟ ᱾ ᱦᱮᱞᱳᱣ ᱾ ᱦᱮᱞᱳᱣ ᱟᱸᱡᱚᱢᱚᱜ ᱠᱟᱱᱟ? ᱜᱚᱢᱠᱮ ᱨᱚᱲ ᱠᱚ ᱵᱟᱝ ᱟᱸᱡᱚᱢᱚᱜ ᱠᱟᱱ ᱫᱚ? ᱦᱮᱞᱳᱣ ᱾